ᱦᱮᱞᱳ
ᱦᱮᱞᱳ ᱜᱚᱢᱠᱮ
ᱚ ᱦᱮᱸ ᱟᱸᱡᱚᱢᱚᱜ ᱠᱟᱱᱟ ᱨᱚᱲ ᱛᱚ ᱵᱟᱝ ᱴᱷᱤᱠᱜᱮ ᱦᱮᱸ, ᱜᱚᱢᱠᱮ ᱡᱚᱦᱟᱨ ᱜᱮ
ᱦᱮᱸ ᱡᱚᱦᱟᱨ ᱜᱮ
ᱦᱮᱸ ᱜᱚᱢᱠᱮ ᱱᱤᱛ ᱫᱚ ᱵᱮᱥ ᱵᱟᱲᱟ ᱜᱮᱛᱚ ᱦᱮᱱᱟᱜ ᱵᱤᱱᱟ
ᱦᱮᱸ
ᱦᱮᱸ ᱜᱚᱢᱠᱮ ᱵᱮᱥ ᱜᱮ ᱦᱮᱱᱟᱜ ᱞᱤᱧᱟᱹ ᱟᱫᱚ ᱟᱵᱮᱱ ᱜᱮ ᱪᱮᱫᱠᱟ ᱦᱮᱱᱟᱜ ᱵᱤᱱᱟ
ᱦᱚᱸ ᱟᱞᱮ ᱦᱚᱸ ᱵᱮᱥ ᱫᱚ ᱵᱮᱥ ᱜᱮ ᱢᱮᱱᱟᱜ ᱵᱟᱲᱟ ᱞᱮᱭᱟ ᱟᱨ ᱚᱲᱟᱜ ᱠᱚᱥᱮᱫ ᱫᱚ ᱚᱠᱟᱞᱮᱠᱟ ᱢᱮᱱᱟᱜ ᱵᱟᱲᱟ ᱠᱚᱣᱟ
ᱦᱮᱸ ᱜᱚᱢᱠᱮ ᱚᱲᱟᱜ ᱦᱚᱲ ᱠᱚᱦᱚᱸ ᱱᱤᱛᱚᱜ ᱫᱚ ᱵᱮᱥ ᱜᱮ ᱦᱮᱱᱟᱜ ᱠᱚᱣᱟ ᱟᱫᱚ ᱟᱵᱮᱱ ᱥᱮᱫ ᱠᱚᱜᱮ
ᱦᱮᱸ ᱟᱞᱮ ᱥᱮᱫ ᱦᱚᱸ ᱢᱚᱡᱽ ᱫᱚ ᱢᱚᱡᱽ ᱜᱮ ᱢᱮᱱᱟᱜ ᱵᱟᱲᱟ ᱠᱚᱣᱟ ᱚᱲᱟᱜ ᱠᱚᱨᱮ ᱦᱚᱸ ᱟᱨ ᱢᱟ ᱞᱟᱹᱭ ᱢᱮ ᱛᱚᱵᱮ ᱜᱚᱝᱠᱮ ᱚᱠᱟᱴᱟᱜ ᱵᱤᱥᱚᱭ ᱛᱮᱞᱟᱟᱝ ᱨᱚᱯᱚᱲ ᱞᱮᱱᱠᱷᱟᱱ ᱵᱷᱟᱜᱮ ᱠᱚᱜᱼᱟ
ᱚ ᱦᱮᱸ ᱛᱟᱦᱚᱞᱮ ᱟᱞᱟᱝ ᱞᱟᱝ ᱨᱚᱯᱚᱲᱟ ᱱᱚᱣᱟ ᱱᱮᱛᱟᱨ ᱠᱚ ᱥᱮ ᱨᱮᱱ ᱜᱤᱫᱽᱨᱟᱹ ᱠᱚ ᱦᱮᱸ ᱚᱞᱚᱜ ᱯᱟᱲᱦᱟᱜ ᱨᱮᱫᱚ ᱚᱱᱠᱟ ᱜᱮ ᱟᱵᱚ ᱠᱚ ᱞᱟᱦᱟᱜ ᱛᱟᱵᱚᱱᱟ᱾ ᱵᱟᱨ ᱯᱮᱭᱟ ᱞᱟᱹᱭ ᱵᱤᱱ ᱦᱮᱸ ᱪᱮᱫ ᱠᱟᱨᱚᱱ ᱦᱩᱭ ᱫᱟᱲᱮᱭᱟᱜᱼᱟ ᱪᱮᱫᱟᱜ ᱟᱵᱚ ᱥᱮ ᱥᱟᱼᱼ ᱥᱟᱶᱛᱟ ᱥᱚᱢᱟᱡᱽ ᱨᱮ ᱚᱞᱚᱜ ᱯᱟᱲᱦᱟᱜ ᱨᱮᱵᱚᱱ ᱛᱟᱭᱚᱢᱚᱜ ᱠᱟᱱᱟ ᱚᱱᱟ ᱵᱟᱨᱮ ᱜᱮ ᱵᱟᱨ ᱯᱮ ᱠᱟᱛᱷᱟ ᱞᱟᱹᱭ
ᱦᱮᱸ ᱦᱮᱸ ᱚᱱᱟ ᱨᱮᱜᱮ ᱨᱚᱲ ᱵᱟᱲᱟ ᱞᱮᱠᱷᱟᱡ ᱵᱷᱟᱹᱜᱤ ᱠᱚᱜᱼᱟ ᱵᱟᱝ ᱥᱮ
ᱦᱮᱸ ᱦᱮᱸ
ᱦᱳᱭ ᱦᱳᱭ ᱦᱳᱭ ᱛᱚᱵᱮ ᱱᱚᱣᱟ ᱫᱚ ᱱᱚᱝᱠᱟ ᱞᱮᱠᱟ ᱦᱩᱭᱩᱜ ᱠᱟᱱᱟ ᱡᱮ ᱱᱤᱭᱟᱹ ᱠᱚᱨᱮᱜ ᱱᱮᱛᱟᱨ ᱡᱩᱜᱽ ᱨᱮᱫᱚ ᱵᱩᱡᱷᱟᱹᱣ ᱠᱟᱜ ᱢᱮ ᱚᱞᱚᱜ ᱯᱟᱲᱦᱟᱜ ᱜᱮ ᱡᱤᱱᱤᱥ ᱯᱟᱲᱟᱣ ᱟᱠᱟᱱᱟ ᱟᱨ ᱚᱞᱚᱜ ᱯᱟᱲᱦᱟᱣ ᱠᱟᱛᱮᱜ ᱟᱭᱢᱟ ᱨᱚᱠᱚᱢᱟᱜ ᱡᱤᱱᱤ ᱥᱮᱢ ᱦᱟᱢᱮᱴ ᱫᱟᱲᱮᱭᱟᱜᱼᱟ ᱦᱩ ᱚᱞᱚᱜ ᱯᱟᱲᱦᱟᱜ ᱫᱚ ᱢᱟᱱᱮ ᱠᱟᱹᱴᱤᱡ ᱠᱟᱹᱴᱤᱡ ᱠᱷᱚᱱ ᱜᱮ ᱢᱟᱱᱮ ᱜᱚᱜᱚ ᱵᱟᱵᱟ ᱴᱷᱮᱡ ᱠᱟᱱᱟ ᱡᱮ ᱠᱷᱩᱵ ᱠᱟᱹᱴᱤᱡ ᱠᱷᱚᱱ ᱡᱩᱫᱤ ᱚᱞᱚᱜ ᱯᱟᱲᱦᱟᱜ ᱠᱩᱞ ᱢᱮᱭᱟᱭ ᱪᱟᱞᱟᱜ ᱦᱤᱡᱩᱜ ᱛᱚ ᱚᱱᱟᱫᱚ ᱢᱚᱸᱡᱽ ᱜᱮ ᱦᱩᱭᱩᱜᱼᱟ ᱵᱟᱝ ᱥᱮ ᱠᱟᱹᱴᱤᱡ ᱠᱷᱚᱡ ᱮᱢ ᱪᱟᱞᱟ ᱞᱮᱱᱠᱷᱟᱱ ᱛᱟᱨ ᱪᱟᱞᱟᱜ ᱥᱟᱱᱟᱣᱟ ᱚᱱᱠᱟ ᱢᱚᱡᱽ ᱢᱚᱡᱽ ᱛᱮ ᱢᱟᱱᱮᱢ ᱪᱟᱞᱟᱣ ᱛᱮᱢ ᱯᱟᱲᱦᱟᱣ ᱫᱟᱲᱮᱭᱟᱜᱼᱟ ᱟᱨ ᱞᱟᱹᱴᱩ ᱠᱟᱛᱮ ᱢᱟᱱᱮ ᱢᱚᱸᱡᱽ ᱜᱮᱢ ᱛᱟᱦᱮᱸ ᱫᱟᱲᱮᱭᱟᱜᱼᱟ ᱢᱟᱱᱮ ᱚᱝᱠᱟ ᱚᱱᱟᱫᱚ ᱚᱠᱟ ᱞᱮᱠᱟ ᱵᱮᱱ ᱨᱚᱲ ᱚᱪᱚᱭᱮᱫᱟ ᱟᱵᱮᱱ ᱫᱚ
ᱦᱮᱸ ᱜᱚᱝᱠᱮ ᱟᱵᱤᱱ ᱡᱟᱦᱟᱸ ᱞᱮᱠᱟ ᱵᱤᱱ ᱞᱟᱹᱭ ᱠᱮᱫ ᱦᱮ ᱦᱩᱰᱤᱧ ᱠᱷᱚᱱᱟᱜ ᱡᱩᱫᱤ ᱢᱤᱫ ᱯᱷᱮᱰ ᱠᱷᱚᱱᱟᱜ ᱡᱩᱫᱤ ᱵᱟᱝᱵᱮᱱ ᱪᱟᱞᱟᱜᱼᱟ ᱥᱮ ᱵᱟᱝᱵᱮᱱ ᱮᱸᱜ ᱯᱟᱲᱦᱟᱣ ᱥᱟᱶᱛᱮ ᱡᱚᱯᱲᱟᱣ ᱵᱟᱝ ᱵᱮᱱ ᱛᱟᱦᱮᱸᱱᱟ ᱟᱵᱮᱱᱼᱼ ᱡᱚᱠᱷᱚᱱ ᱜᱮᱵᱮᱱ ᱦᱟᱨᱟᱜ-ᱟ ᱥᱮ ᱢᱟᱨᱟᱝᱚᱜ-ᱟ ᱵᱮᱱ ᱟᱵᱮᱱ ᱟᱫᱚᱼᱼ
ᱦᱮᱸ᱾
ᱦᱮᱸ ᱱᱚᱶᱟ ᱮᱸ ᱯᱟᱲᱦᱟᱜ ᱠᱚ ᱵᱟᱝ ᱥᱟᱱᱟ ᱵᱮᱱᱟ ᱦᱮᱸ ᱛᱟᱦᱚᱞᱮ ᱱᱚᱶᱟ ᱦᱚᱸ ᱞᱤᱧ ᱞᱟᱹᱭᱟ ᱡᱮ ᱜᱚᱝᱠᱮᱼᱼ ᱚᱲᱟᱜ ᱦᱚᱲᱟᱜ ᱦᱚᱸ ᱢᱮᱫᱴᱮᱱ ᱟᱹᱰᱤ ᱢᱟᱨᱟᱝ ᱜᱮ ᱫᱟᱹᱭᱤᱛᱛᱚ ᱠᱟᱱᱟ ᱥᱮᱼᱼ ᱦᱮᱸ ᱜᱤᱫᱽᱨᱟᱹ ᱠᱚ ᱜᱟᱭᱤᱰ ᱨᱮ ᱫᱚᱦᱚ ᱞᱟᱹᱠᱛᱤ ᱠᱟᱱᱟ ᱮᱸ ᱚᱞᱚᱜ ᱯᱟᱲᱦᱟᱜ ᱨᱮ ᱢᱟᱱᱮ ᱠᱩᱞ ᱤᱥᱠᱩᱞ ᱠᱳᱞ ᱥᱚᱢᱚᱭ ᱨᱮ ᱥᱮ ᱱᱚᱝᱠᱟᱼᱼ ᱴᱤᱭᱩᱥᱮᱱ ᱮᱢ ᱠᱚᱦᱚᱸ ᱮᱸ ᱵᱟᱝᱠᱷᱟᱱ ᱜᱤᱫᱽᱨᱟᱹ ᱠᱚᱫᱚ ᱥᱚᱵᱽ ᱥᱚᱢᱚᱭ ᱜᱮ ᱠᱚᱼᱼ ᱪᱟᱹᱭᱟ ᱠᱚ ᱡᱮ ᱦᱮᱸ ᱚᱞᱚᱜ ᱯᱟᱲᱦᱟᱜ ᱠᱷᱚᱱᱟᱜ ᱥᱟᱺᱜᱤᱧ ᱨᱮ ᱛᱟᱦᱮᱸ ᱞᱮᱱ ᱠᱷᱟᱱ ᱜᱮ ᱵᱮᱥ ᱦᱩᱭᱩᱜ-ᱟ᱾ ᱢᱮᱫᱴᱮᱱ ᱟᱹᱲᱤᱥ ᱵᱮᱜᱟᱨ ᱜᱮ ᱵᱩᱡᱩᱠᱚᱜ-ᱟ ᱦᱮᱸ᱾
ᱦᱮᱸ ᱦᱮᱸ᱾
ᱮᱸ ᱜᱤᱫᱽᱨᱟᱹ ᱨᱮᱛᱚ ᱱᱩᱠᱩ ᱫᱚᱠᱚ ᱢᱚᱱᱮᱭᱟ ᱥᱚᱵᱽ ᱥᱚᱢᱚᱭ ᱡᱟ ᱛᱮᱼᱼ ᱠᱷᱮᱞ ᱞᱮ ᱧᱟᱢ ᱢᱟ ᱥᱮ ᱱᱚᱸᱠᱟ ᱠᱷᱮᱞ ᱵᱟᱲᱟ ᱡᱟᱦᱟᱸ ᱱᱟᱜ ᱜᱮᱼᱼ ᱟᱨ ᱫᱩᱲᱩᱵ ᱠᱟᱛᱮᱫ ᱯᱟᱲᱦᱟᱣ ᱢᱟᱱᱮ ᱟᱹᱰᱤ ᱟᱹᱲᱤᱥ ᱜᱮ ᱵᱩᱡᱩᱠᱚᱜ-ᱟ᱾
ᱦᱮᱸ ᱦᱮᱸ ᱱᱤᱭᱟᱹ ᱚᱱᱠᱟᱧ ᱢᱮᱱ ᱪᱩ ᱠᱮᱭᱟ ᱡᱮᱼᱼ ᱚᱞᱚᱜ ᱯᱟᱲᱦᱟᱜ ᱚᱠᱛᱮ ᱨᱮ ᱟᱨ ᱜᱤᱫᱽᱨᱟᱹ ᱠᱚᱫᱚ ᱢᱟᱱᱮ ᱯᱟᱭᱥᱟ ᱠᱟᱢᱟᱣ ᱪᱤᱫᱽ ᱫᱚ ᱢᱟᱱᱮ ᱵᱟᱝ ᱵᱟᱝ ᱞᱟᱹᱠᱼᱼ ᱛᱤᱭᱟ ᱡᱮᱼᱼ ᱚᱠᱚᱭ ᱴᱟᱜ ᱡᱩᱫᱤ ᱚᱞᱚᱜ ᱯᱟᱲᱦᱟᱣ ᱚᱠᱛᱮ‌ ᱨᱮ ‌ ᱯᱟᱭᱥᱟᱭ ᱠᱟᱢᱟᱣᱮ ᱮᱦᱚᱵᱚᱜ-ᱟ ᱩᱱᱤ ᱫᱚ ᱯᱟᱭ ᱚᱞᱚᱜ ᱯᱟᱲᱦᱟᱣ ᱨᱮᱼᱼ ᱠᱚᱢᱚᱜᱼᱟ ᱟᱨ ᱯᱟᱭᱥᱟ ᱠᱟᱢᱟᱣ ᱨᱮ ᱡᱟᱹᱥᱛᱤ ᱞᱮᱱ ᱠᱷᱟᱡ ᱚᱞᱚᱜ ᱯᱟᱲᱦᱟᱜ ᱨᱮ ᱰᱷᱤᱞᱟᱹᱜ ᱛᱟᱭᱟ ᱱᱚᱝᱠᱟ ᱯᱟᱲᱟᱜ ᱠᱟᱱᱟ᱾ ᱟᱨ ᱚᱞᱚᱜ ᱯᱟᱲᱦᱟᱜ ᱚᱠᱛᱮ ᱨᱮ ᱱᱚᱶᱟ ᱱᱚᱝᱠᱟ ᱱᱚᱝᱠᱟᱭ ᱡᱟᱹᱨᱩᱲᱟ ᱚᱞᱚᱜ ᱯᱟᱲᱦᱟᱜ ᱚᱠᱛᱮ ᱨᱮᱫᱚ ᱱᱚᱝᱠᱟ᱾ ᱢᱮᱱ ᱞᱮᱠᱟᱢᱼᱼ ᱩᱱᱤ ᱚᱞᱚᱜ ᱠᱟᱱᱟᱭ ᱚᱞᱚᱜ ᱠᱟᱱᱟᱭ ᱯᱟᱲᱦᱟᱜ ᱠᱟᱱᱟᱭ ᱩᱱᱤ ᱫᱚ ᱴᱟᱭᱤᱢ ᱴᱤᱵᱼᱼ ᱵᱩᱞ‌ ᱩᱱᱤ ᱫᱚᱦᱚᱭ ᱢᱮᱱᱟᱣ ᱛᱟᱭ ᱡᱟᱹᱨᱩᱲᱟ ᱢᱟᱱᱮ ᱚᱲᱟᱜ ᱨᱮᱱ ᱢᱟᱱᱮ ᱟᱹᱭᱩᱵ ᱵᱮᱞᱟ ᱦᱩᱭ ᱞᱮᱱ ᱠᱷᱟᱡᱼᱼ ᱟᱹᱭᱩᱵ ᱥᱟᱶ ᱥᱟᱶᱛᱮ ᱢᱟᱱᱮ ᱡᱟᱦᱟᱸ ᱥᱮᱫ ᱜᱮ ᱜᱟᱹᱛᱤᱠ ᱜᱟᱛᱤ ᱟᱨᱟᱣ ᱛᱟᱦᱮᱱᱟ ᱱᱮ ᱱᱤᱝᱠᱟᱼᱼ ᱛᱟᱦᱮᱱ ᱚᱠᱛᱮ ᱯᱟ ᱥᱟᱱᱟᱭ ᱭᱟ ᱵᱟᱝ ᱥᱮ ᱛᱚ ᱜᱟᱹᱼᱼ ᱜᱟᱹ ᱜᱟᱹᱛᱤ ᱵᱷᱟᱜᱟᱣ ᱱᱟᱢ ᱱᱚᱜ-ᱚ ᱱᱤᱛ ᱡᱚᱠᱷᱟ ᱫᱚ ᱵᱩᱡᱷᱟᱹᱣ ᱠᱟᱜ ᱢᱮ ᱯᱟᱸᱪ ᱵᱟᱡᱮ ᱦᱩᱭᱱᱟᱼᱼ ᱯᱟᱸᱪ ᱵᱟᱡᱮ ᱦᱩᱭ ᱠᱟᱛᱮᱫ ᱱᱤᱛᱚᱜ ᱫᱚ ᱟᱢ ᱚᱲᱟᱜ ᱛᱮ ᱪᱟᱞᱟᱣ ᱠᱟᱛᱮᱫ ᱟᱹᱨᱩᱵ ᱥᱟᱯᱷᱟ ᱵᱟᱲᱟ ᱠᱟᱛᱮᱫ ᱯᱟᱲᱦᱟᱣᱜ ᱫᱩᱲᱩᱵᱚᱜ ᱢᱮ᱾
ᱚᱱᱠᱟ ᱟᱨ ᱢᱟᱱᱮ ᱥᱮᱛᱟᱜ ᱥᱮᱫ ᱦᱚᱸ ᱚᱱᱮᱼᱼ ᱨᱮ ᱵᱮᱨᱮᱫ ᱠᱟᱛᱮᱫ ᱯᱟᱲᱦᱟᱜ ᱫᱩᱲᱩᱵᱚᱜ ᱢᱮ ᱱᱚᱝᱠᱟ ᱦᱩᱭᱩᱜ ᱠᱟᱱᱟ᱾ ᱚᱱᱠᱟ ᱦᱩᱭ ᱞᱮᱱ ᱠᱷᱟᱱ ᱢᱟᱱᱮ ᱟᱢ ᱟᱨ ᱱᱤᱭᱟᱹ ᱯᱟᱲᱦᱟᱜ ᱚᱠᱛᱮ ᱨᱮᱼᱼ ᱮᱴᱟᱜ ᱥᱮᱫ ᱪᱟᱞᱟᱜ ᱫᱟᱬᱟᱱ ᱢᱟᱱᱮ ᱡᱟᱛᱨᱟ ᱯᱟᱛᱟ ᱮᱢᱟᱱ ᱠᱚᱨᱮ ᱡᱟᱹᱥᱛᱤᱼᱼ ᱧᱤᱫᱟᱹ ᱛᱟᱦᱮᱸᱱ ᱵᱟᱝ ᱞᱟᱜᱟᱜ-ᱟ ᱢᱟᱱᱮ ᱪᱟᱞᱟᱜ ᱜᱮ ᱵᱟᱝ ᱞᱟᱜᱟᱜ-ᱟ᱾ ᱪᱟᱞᱟᱜ ᱨᱮᱦᱚᱸ ᱫᱤᱱ ᱨᱮ ᱦᱩᱭ ᱫᱤᱱ ᱨᱮ ᱦᱩᱭᱩᱜ ᱠᱷᱟᱡ‌ᱫᱤᱱ ᱨᱮ ᱪᱟᱞᱟᱜ ᱢᱮ ᱟᱨ ᱨᱩᱣᱟᱹᱲ ᱦᱤᱡᱩᱜ ᱢᱮ ᱱᱩᱝᱠᱟᱼᱼ ᱠᱚ ᱨᱮ ᱟᱵᱮᱱ ᱪᱮᱜ ᱵᱮᱱ ᱢᱮᱱ ᱪᱩᱭ ᱫᱟ?
ᱦᱮᱸ ᱜᱚᱝᱠᱮ ᱟᱹᱰᱤ ᱜᱟᱱ ᱠᱟᱛᱷᱟ ᱜᱤᱵᱮᱱ ᱞᱟᱹᱭ ᱠᱤᱫᱟ ᱥᱟᱹᱨᱤ ᱠᱟᱛᱷᱟ ᱠᱟᱱ ᱜᱮᱭᱟ ᱮᱠᱫᱚᱢ᱾ ᱟᱨ ᱱᱤᱱ ᱞᱟᱦᱟ ᱛᱮ ᱠᱷᱚᱱᱟᱜ ᱫᱚ ᱱᱮᱛᱟᱨ ᱫᱚ ᱦᱳᱭᱛᱚ ᱠᱟᱹᱴᱤᱡ ᱵᱚᱱᱼᱼ ᱟᱹᱰᱤ ᱠᱤᱪᱷᱩ ᱤᱭᱟᱹ ᱵᱚᱱ ᱪᱮᱫ ᱟᱠᱟᱫ ᱛᱮ ᱵᱚᱱ ᱵᱩᱡᱷᱟᱹᱣ ᱫᱟᱲᱮᱜ ᱠᱟᱱᱟ ᱱᱚᱣᱟ ᱯᱟᱲᱦᱟᱣ ᱨᱮᱱᱟᱜ ᱫᱚ ᱛᱤᱱᱟᱹᱜ ᱢᱩᱞᱞᱚ ᱠᱟᱱ ᱜᱮᱭᱟ ᱛᱟᱦᱚᱞᱮ ᱯᱟᱹᱦᱤᱞ ᱡᱟᱦᱟᱸ ᱟᱭᱳᱼᱵᱟᱵᱟ ᱛᱟᱠᱚ ᱠᱚ ᱛᱟᱦᱮᱸ ᱠᱟᱱ ᱫᱚ ᱱᱩᱠᱩ ᱫᱚ ᱩᱱᱟᱹᱜ ᱛᱚ ᱯᱟᱲᱦᱟᱜ ᱥᱮ ᱚᱞᱚᱜ ᱯᱟᱲᱦᱟᱜ ᱫᱚ ᱵᱟᱝ ᱠᱚ ᱵᱟᱲᱟᱭ ᱛᱟᱦᱮᱸᱱ᱾ ᱛᱟᱦᱚᱞᱮ ᱥᱤᱛᱟᱜ ᱨᱮ ᱠᱟᱹᱢᱤ ᱠᱚ ᱩᱰᱩᱝᱚᱜ-ᱟ ᱟᱹᱭᱩᱵ ᱢᱟᱸᱡᱟᱱ ᱟᱹᱭᱩᱵ ᱠᱚ ᱵᱚᱞᱚᱱᱟ᱾ ᱛᱟᱞᱦᱮ ᱮᱸ ᱱᱩᱠᱩ ᱫᱩᱸ ᱫᱚᱼᱼ ᱩᱸ ᱠᱟᱹᱢᱤᱥ ᱨᱮᱜᱮ ᱡᱚᱯᱲᱟᱣ ᱠᱚ ᱛᱟᱦᱮᱱᱟ ᱛᱟᱞᱦᱮᱼᱼ ᱜᱤᱫᱽᱨᱟᱹ ᱪᱮᱛᱟᱱ ᱨᱮᱫᱚ ᱱᱩᱱᱟᱹᱜ ᱫᱚ ᱮᱸ ᱢᱮᱸᱫ ᱞᱩᱛᱩᱨ ᱫᱚ ᱵᱟᱝ ᱠᱚ ᱮᱢ ᱫᱟᱲᱮᱜ-ᱟ᱾ ᱛᱟᱞᱦᱮ ᱚᱱᱮ ᱚᱱᱟ ᱨᱮᱜᱮᱼᱼ ᱦᱮᱸ ᱟᱵᱚ ᱜᱤᱫᱽᱨᱟᱹ ᱠᱚᱫᱚ ᱛᱟᱞᱦᱮ ᱚᱞᱚᱜ ᱯᱟᱲᱦᱟᱜ ᱨᱮᱼᱼ ᱵᱟᱹᱠᱤ ᱵᱚᱱ ᱮᱢᱟ ᱟᱨ ᱱᱚᱠᱟ ᱨᱮᱜᱮ ᱟᱹᱵᱩᱼᱼ ᱟᱹᱰᱤ ᱛᱟᱭᱚᱢ ᱨᱮ ᱦᱮᱱᱟᱜ ᱵᱚᱱᱟ ᱱᱚᱣᱟ ᱠᱷᱟᱹᱛᱤᱨ ᱛᱮᱜᱮᱼᱼ ᱟᱨ ᱡᱟᱦᱟᱸᱭ ᱠᱚᱫᱚ ᱠᱟᱹᱜᱼᱼ ᱴᱤᱡ ᱟᱭᱳᱼᱵᱟᱵᱟ ᱛᱮᱠᱚ ᱚᱞᱚᱜ ᱯᱟᱲᱦᱟᱜ ᱠᱚ ᱵᱟᱲᱟᱭᱟᱠᱚ ᱛᱟᱞᱦᱮ ᱩᱱᱠᱩ ᱫᱚ ᱜᱤᱫᱽᱨᱟᱹ ᱠᱚ ᱤᱥᱠᱩᱞ ᱥᱮ ᱴᱤᱭᱩᱥᱮᱱ ᱠᱚᱠᱚ ᱠᱳᱞᱮᱫ ᱠᱚᱣᱟ ᱛᱟᱞᱦᱮ ᱩᱱᱠᱩ ᱫᱚ ᱦᱳᱭᱛᱳ ᱠᱟᱹᱴᱤᱡ ᱠᱚ ᱪᱮᱫ ᱮᱫᱟ ᱠᱚ
ᱦᱮᱸ ᱱᱤᱭᱟᱹ ᱱᱚᱝᱠᱟᱧ ᱢᱮᱱ ᱦᱚᱪᱚᱭᱮᱫᱟ ᱟᱨ ᱡᱮ ᱱᱮᱛᱟᱨ ᱱᱤᱭᱟᱹ ᱠᱚ ᱚᱠᱛᱮ ᱨᱮ ᱠᱮᱞᱟᱥ ᱟᱭᱢᱟ ᱱᱮᱛᱟᱨ ᱠᱚ ᱠᱚᱲᱟ ᱠᱩᱲᱤ ᱠᱚᱧ ᱧᱮᱞ ᱵᱟᱲᱟ ᱠᱮᱫ ᱠᱚᱣᱟ ᱡᱮ ᱱᱮᱛᱟᱨ ᱠᱞᱟᱥ ᱱᱟᱭᱤᱱ ᱴᱮᱱ ᱮ ᱪᱟᱞᱟᱣᱱᱟ ᱠᱟᱱᱟ ᱢᱟᱱᱮ ᱢᱮᱴᱨᱤᱠ ᱟᱹᱣᱨᱤ ᱚᱞ ᱨᱮᱜᱮ ᱠᱟᱹᱢᱤ ᱡᱟ ᱠᱚ ᱪᱟᱞᱟᱜ ᱠᱟᱱᱟ ᱠᱟᱹᱢᱤ ᱡᱟᱭᱜᱟ ᱠᱚ ᱪᱟᱞᱟᱜ ᱠᱟᱱᱟ ᱚᱞ ᱯᱟᱲᱦᱟᱣ ᱵᱟᱹᱜᱤ ᱠᱟᱛᱮᱫ ᱟᱨ ᱠᱟᱹᱢᱤ ᱡᱟᱭᱜᱟ ᱪᱟᱞᱟᱣ ᱠᱟᱛᱮᱮᱫ ᱩᱱᱠᱩ ᱟᱠᱚᱣᱟᱜ ᱞᱟᱭᱤᱯᱷ ᱠᱚ ᱧᱮᱞ ᱮᱫᱟ ᱵᱟᱝ ᱥᱮ ᱱᱮᱛᱟᱨ ᱱᱚᱝᱠᱟ ᱵᱤᱫᱮᱥ ᱪᱟᱞᱟᱣ ᱠᱟᱛᱮᱫ
ᱟᱨ ᱱᱚᱣᱟ ᱠᱚ ᱚᱱᱟ ᱵᱟᱨᱮ ᱛᱮ ᱟᱢ ᱪᱮᱫ ᱮᱢ ᱞᱟᱹᱭ ᱚᱪᱚᱭᱮᱫᱟ ᱱᱚᱜᱼᱚᱭ ᱡᱮ ᱠᱟᱹᱢᱤ ᱡᱟᱭᱜᱟ ᱠᱚ ᱪᱟᱞᱟᱜ ᱠᱟᱱ ᱩᱱᱠᱩ ᱫᱚ ᱢᱟᱱᱮ ᱚᱲᱟᱜ ᱛᱮ ᱚᱠᱚᱭᱫᱚᱢ ᱠᱚᱫᱚ ᱯᱟᱭᱥᱟ ᱠᱚ ᱠᱟᱢᱟᱣ ᱫᱟᱠᱚ ᱚᱲᱟᱜ ᱠᱚ ᱟᱫᱷᱚᱢ ᱠᱚᱫᱚ ᱚᱲᱟᱜ ᱠᱚ ᱵᱮᱱᱟᱣ ᱦᱚᱪᱚᱭᱮᱫᱟ ᱟᱫᱷᱚᱢ ᱠᱚᱫᱚ ᱜᱟᱹᱰᱤ ᱠᱚ ᱠᱤᱨᱤᱧ ᱮᱫᱟ ᱱᱚᱣᱟ ᱠᱚ ᱢᱩᱫᱽᱨᱮ ᱟᱢ ᱚᱠᱟᱴᱟᱜ ᱮᱢ ᱨᱚᱲ ᱦᱚᱪᱚᱭᱫᱟ ᱢᱟᱱᱮ ᱚᱲᱟᱜ ᱵᱮᱱᱟᱣ ᱞᱟᱹᱠᱛᱤᱭᱟ ᱥᱮ ᱜᱟᱹᱰᱤ ᱠᱚ ᱠᱤᱨᱤᱧ ᱞᱟᱦᱟ ᱞᱟᱹᱠᱛᱤᱭᱟ
ᱚ ᱟᱹᱞᱤᱧ ᱫᱚᱞᱤᱧ ᱞᱟᱹᱭᱟ ᱜᱚᱢᱠᱮ ᱱᱚᱣᱟ ᱯᱟᱲᱦᱟᱜ ᱵᱟᱹᱜᱤ ᱠᱟᱛᱮᱫ ᱡᱩᱫᱤ ᱯᱚᱭᱥᱟ ᱨᱳᱡᱽᱠᱟᱨ ᱵᱮᱱ ᱥᱮᱬᱟᱭᱟ ᱥᱮᱵᱮᱱ ᱪᱟᱞᱟᱜ ᱟᱵᱮᱱ ᱦᱮᱸ ᱚᱸ ᱱᱚᱣᱟ ᱫᱚ ᱢᱤᱫ ᱢᱤᱫᱴᱮᱱ ᱥᱳᱢᱚᱭ ᱨᱮᱱᱟᱜ ᱠᱟᱛᱷᱟ ᱠᱟᱱᱟ ᱱᱚᱣᱟ ᱚᱞᱚᱜ ᱯᱟᱲᱦᱟᱜ ᱫᱚ ᱢᱤᱫ ᱫᱷᱟᱣ ᱡᱩᱫᱤ ᱵᱮᱱ ᱯᱟᱨᱚᱢ ᱪᱟᱞᱟᱜᱼᱟ ᱵᱟᱝ ᱯᱟᱲᱦᱟᱣ ᱠᱟᱛᱮᱫ ᱦᱮᱸ ᱛᱚᱠᱷᱚᱱ ᱫᱚ ᱟᱫᱚ ᱫᱚᱦᱲᱟ ᱵᱟᱫ ᱛᱮ ᱫᱚ ᱟᱫᱚ ᱵᱟᱝ ᱵᱮᱱ ᱫᱟᱲᱮᱭᱟᱜᱼᱟ ᱱᱚᱣᱟ ᱠᱚᱫᱚ ᱛᱟᱦᱚᱞᱮ ᱱᱚᱣᱟ ᱠᱚᱫᱚ ᱡᱤᱱᱤᱥ ᱫᱚ ᱞᱤᱧ ᱞᱟᱹᱭᱟ ᱥᱳᱢᱟᱹᱭ ᱨᱮ ᱜᱮ ᱠᱚᱨᱟᱣ ᱫᱚ ᱞᱟᱹᱠᱛᱤᱭᱟ ᱦᱮᱸ
ᱦᱮᱸ ᱦᱮᱸ
ᱛᱟᱞᱦᱮ ᱠᱟᱹᱢᱤ ᱠᱚ ᱛᱚ ᱟᱵᱚᱣᱟᱜ ᱫᱚ ᱦᱮᱱᱟᱜ ᱜᱮᱭᱟ ᱦᱮᱸ ᱥᱟᱨᱟ ᱡᱤᱵᱚᱱ ᱜᱮ ᱦᱮᱱᱟᱜᱼᱟ ᱛᱟᱞᱦᱮ ᱟᱨ ᱵᱟᱝ ᱛᱟᱦᱮᱸᱫ ᱡᱚᱛᱚ ᱦᱚᱲ ᱫᱚ ᱪᱟᱹᱠᱨᱤ ᱫᱚ ᱵᱟᱝᱵᱚᱱ ᱧᱟᱢ ᱮᱫᱟ ᱛᱟᱹᱭ ᱨᱮᱦᱚᱸ ᱚᱞᱚᱜ ᱯᱟᱲᱦᱟᱣ ᱥᱮᱬᱟ ᱫᱚ ᱞᱟᱹᱠᱛᱤ ᱠᱟᱱ ᱜᱮᱭᱟ ᱱᱚᱣᱟ ᱟᱵᱚᱣᱟᱜ ᱡᱤᱭᱚᱱ ᱠᱷᱟᱸᱰᱟᱣ ᱨᱮ ᱟᱹᱰᱤ ᱨᱚᱠᱚᱢ ᱡᱟᱦᱟᱱᱟᱜ ᱱᱮᱛᱟᱨ ᱵᱮᱱ ᱧᱮᱞᱟ ᱡᱟᱦᱟᱱᱟᱜ ᱚᱱᱮ ᱯᱨᱚᱠᱚᱞᱯᱚ ᱠᱚ ᱳᱸᱰᱚᱜ ᱟᱠᱟᱱᱟ ᱱᱚᱣᱟ ᱠᱚ ᱡᱩᱫᱤ ᱯᱷᱚᱨᱚᱢ ᱯᱷᱤᱞᱟᱯ ᱮᱢ ᱪᱟᱞᱟᱜᱼᱟ ᱦᱚᱲ ᱵᱮᱱ ᱯᱟᱸᱡᱟᱭᱮᱭᱟ ᱦᱚᱲ ᱵᱮᱱ ᱠᱚᱨᱟᱣ ᱦᱚᱪᱚᱭᱮᱭᱟ ᱚᱱᱟ ᱚᱞᱚᱜ ᱯᱟᱲᱦᱟᱜ ᱥᱮᱬᱟ ᱛᱟᱦᱮᱸ ᱞᱮᱱᱠᱷᱟᱱ ᱟᱫᱚ ᱟᱵᱮᱱ ᱱᱤᱡᱮ ᱛᱮᱜᱮ ᱵᱮᱱ ᱠᱚᱨᱟᱣ ᱫᱟᱲᱮᱭᱟᱜᱼᱟ ᱚᱱᱠᱟᱱ ᱠᱟᱛᱷᱟ
ᱦᱮᱸ ᱦᱮᱸ ᱢᱟᱱᱮ ᱡᱟᱣᱜᱮ ᱢᱟᱱᱮ ᱫᱚᱥ ᱵᱤᱥ ᱴᱟᱠᱟ ᱦᱚᱸ ᱵᱟᱧᱪᱟᱣᱚᱜᱼᱟ ᱱᱚᱝᱠᱟ ᱦᱩᱭ ᱞᱮᱱᱠᱷᱟᱱ ᱢᱟᱱᱮ ᱱᱤᱡᱮᱨ ᱮᱢ ᱯᱟᱲᱦᱟᱣ ᱠᱷᱟᱡ ᱫᱚ ᱢᱟᱱᱮ ᱱᱤᱡᱮᱨ ᱛᱮᱜᱮᱢ ᱫᱟᱲᱮᱭᱟᱜᱼᱟ
ᱱᱤᱡᱮ ᱛᱮᱢ ᱫᱟᱲᱮᱭᱟᱜ ᱠᱷᱟᱱ ᱢᱟᱱᱮ ᱟᱨ ᱛᱷᱚᱲᱟ ᱛᱷᱚᱲᱟ ᱛᱷᱚᱲᱤ ᱢᱟᱱᱮ ᱟᱨᱦᱚᱸ ᱪᱮᱫ ᱞᱮᱠᱟᱧ ᱢᱮᱱ ᱠᱮᱭᱟ ᱢᱟᱱᱮ ᱢᱚᱸᱡᱽ ᱧᱚᱜ ᱟᱹᱭᱠᱮᱼᱟ ᱤᱧ ᱛᱤᱧ ᱫᱟᱲᱮᱭᱟᱜᱼᱟ ᱢᱟᱱᱮ ᱠᱟᱛᱮ ᱡᱟᱦᱟᱸᱱᱟᱜ ᱜᱮ ᱦᱤᱡᱩᱜ ᱢᱟᱱᱮ ᱱᱤᱭᱟᱹ ᱚᱠᱛᱮ ᱨᱮ ᱟᱭᱢᱟ ᱨᱚᱠᱚᱢᱟᱜ ᱠᱷᱟᱹᱞᱤ ᱚᱱᱞᱟᱭᱤᱱ ᱡᱩᱜᱽ ᱯᱟᱲᱟᱣ ᱟᱠᱟᱱᱟ ᱵᱟᱝᱥᱮ ᱛᱷᱚᱲᱟᱜᱟᱱ ᱯᱟᱲᱦᱟᱜ ᱮᱢ ᱥᱮᱲᱟ ᱞᱮᱠᱷᱟᱱ ᱠᱷᱟᱱ ᱢᱟᱱᱮ ᱟᱭᱢᱟ ᱨᱚᱠᱚᱢᱟᱜ ᱡᱤᱱᱤᱥ ᱮᱢ ᱪᱤᱠᱟ ᱫᱟᱲᱮᱭᱟᱜᱼᱟ ᱟᱢᱟᱜ ᱟᱢ ᱱᱤᱭᱟᱹ ᱚᱞᱚᱜ ᱯᱟᱲᱦᱟᱜ ᱮᱢ ᱥᱮᱬᱟ ᱞᱮᱠᱷᱟᱡ ᱢᱤᱫᱴᱮᱡ ᱜᱟᱱ ᱡᱟᱦᱟᱸᱱᱟᱜ ᱮᱢ ᱦᱟᱛᱟᱣ ᱞᱮᱠᱷᱟᱡ ᱞᱮᱯᱴᱚᱯ ᱛᱟᱱᱟᱜ ᱚᱱᱟᱨᱮᱢ ᱟᱭᱢᱟ ᱰᱷᱮᱨ ᱠᱟᱹᱢᱤᱢ ᱠᱟᱹᱢᱤ ᱫᱟᱲᱮᱭᱟᱜᱼᱟ ᱱᱚᱝᱠᱟ ᱱᱤᱭᱟᱹ ᱠᱚ ᱚᱡᱩᱜᱽ ᱨᱮ ᱱᱚᱝᱠᱟ ᱯᱟᱲᱦᱟᱜ ᱠᱟᱱᱟ ᱢᱟᱱᱮ ᱟᱨ ᱱᱤᱭᱟᱹ ᱠᱷᱚᱛ ᱨᱮ ᱢᱟᱱᱮ ᱠᱮᱞᱟᱥ ᱱᱟᱭᱤᱱ ᱴᱮᱱ ᱠᱚ ᱪᱟᱞᱟᱜ ᱠᱟᱱᱟ ᱟᱨ ᱱᱤᱭᱟᱹ ᱠᱚ ᱚᱠᱛᱟᱨᱮ ᱠᱮᱞᱟᱥ ᱥᱤᱠᱥ ᱠᱟᱱᱟ ᱠᱷᱚᱱ ᱜᱮ ᱢᱟᱱᱮ ᱯᱷᱳᱱ ᱨᱮᱭᱟᱜ ᱤᱱᱴᱟᱨᱱᱮᱴ ᱡᱩᱜᱽ ᱨᱮᱭᱟᱜ ᱤᱭᱟᱹᱠᱚ ᱪᱟᱹᱞᱩ ᱦᱚᱪᱚᱭᱮᱫ ᱥᱮᱲᱟ ᱦᱚᱪᱚᱭᱮᱫ ᱠᱚᱣᱟ ᱠᱚ ᱚᱱᱟ ᱠᱚᱢ ᱪᱮᱫ ᱫᱟᱲᱮᱭᱟᱜᱼᱟ ᱱᱚᱝᱠᱟ ᱟᱨ ᱱᱤᱭᱟᱹ ᱠᱚ ᱚᱠᱛᱮ ᱨᱮ ᱟᱭᱢᱟᱚᱢ ᱚᱱᱟ ᱡᱤᱱᱤᱥ ᱦᱩᱭᱩᱜ ᱧᱟᱢᱚᱜ ᱠᱟᱱᱟ ᱯᱟᱲᱦᱟᱣ ᱛᱮ ᱦᱮᱸ ᱟᱨᱤᱧ ᱢᱮᱱ ᱠᱮᱫ ᱫᱚ ᱚᱱᱮ
ᱦ
ᱡᱮ ᱟᱫᱚᱢ ᱠᱚᱫᱚ ᱟᱫᱚᱢ ᱠᱚᱫᱚ ᱢᱟᱱᱮ ᱟᱭᱢᱟ ᱰᱷᱮᱨ ᱦᱚᱲᱤᱧ ᱧᱮᱞ ᱠᱮᱠ ᱠᱚᱣᱟ ᱚᱞᱚᱜ ᱯᱟᱲᱦᱟᱜ ᱵᱟᱹᱜᱤ ᱠᱟᱛᱮᱫ ᱟᱭᱢᱟ ᱟᱭᱢᱟ ᱨᱚᱠᱚᱢᱟᱜ ᱢᱟᱱᱮ ᱥᱮᱬᱟᱭ ᱞᱟᱹᱜᱤᱫ ᱠᱚ ᱪᱟᱞᱟᱜ ᱠᱟᱱᱟ ᱯᱟᱭᱥᱟ ᱠᱚᱟᱢᱟᱣ ᱞᱟᱹᱜᱤᱫ ᱚᱱᱟᱧ ᱠᱩᱞᱤ ᱠᱮᱫ ᱢᱮ ᱚᱱᱟ ᱵᱟᱨᱮᱛᱮ ᱟᱢ ᱪᱮᱫ ᱮᱢ ᱨᱚᱲ ᱦᱚᱪᱚᱭᱮᱫᱟ
ᱦᱮᱸ ᱜᱚᱝᱠᱮ ᱱᱚᱣᱟ ᱱᱮᱛᱟᱨ ᱠᱟᱱ ᱜᱮᱭᱟ ᱱᱚᱣᱟ ᱢᱮᱴᱨᱤᱠ ᱠᱚ ᱟᱹᱣᱨᱤ ᱠᱚ ᱯᱟᱥ ᱟᱠᱚ ᱥᱮ ᱟᱹᱨᱤ ᱠᱚ ᱮᱢ ᱟᱠᱚ
ᱦᱮᱸ
ᱟᱫᱚ ᱟᱹᱞᱤᱧ ᱞᱤᱧ ᱞᱟᱹᱭᱟ ᱱᱚᱣᱟ ᱠᱚᱫᱚ ᱦᱮᱸ ᱟᱹᱞᱤᱧ ᱫᱚ ᱵᱟᱹᱞᱤᱧ ᱵᱟᱹᱞᱤᱧ ᱞᱟᱹᱭᱟ ᱡᱮ ᱯᱩᱨᱟᱹ ᱠᱚᱞᱮᱡᱽ ᱜᱮ ᱠᱚᱢᱯᱞᱤᱴ ᱵᱮᱱ ᱛᱟᱨ ᱯᱚᱨᱮ ᱡᱟᱦᱟᱸᱱᱟᱜ ᱵᱮᱱ ᱠᱟᱹᱢᱤᱭᱟ ᱱᱚᱝᱠᱟ ᱫᱚ ᱵᱟᱝ ᱢᱮᱴᱨᱤᱠ ᱛᱮᱫ ᱠᱚ ᱠᱚᱢ ᱥᱮ ᱠᱚᱢ ᱠᱚᱨᱟᱣ ᱵᱮᱱ ᱦᱮᱸ ᱱᱤᱛᱚᱜ ᱵᱮᱱ ᱧᱮᱞ ᱧᱟᱢ ᱮᱫᱟ ᱡᱟᱦᱟᱸ ᱡᱩᱵᱚ ᱥᱚᱠᱛᱤ ᱠᱚ ᱠᱚ ᱮᱢᱚᱜ ᱠᱟᱱ ᱫᱚ ᱵᱮᱝᱜᱚᱞ ᱨᱮ ᱛᱟᱦᱞᱮ ᱱᱚᱣᱟ ᱫᱚ ᱯᱟᱸᱪᱤ ᱯᱟᱥ ᱫᱚ ᱞᱟᱜᱟᱜ ᱠᱟᱱ ᱜᱮᱭᱟ ᱛᱟᱦᱚᱞᱮ ᱵᱮᱱ ᱱᱚᱣᱟᱱ ᱯᱷᱟᱥᱚᱲᱮᱱᱟ ᱦᱮᱸ ᱛᱟᱦᱚᱞᱮ ᱟᱵᱮᱱ ᱪᱟᱹᱠᱨᱤ ᱛᱚ ᱵᱟᱝ ᱵᱮᱱ ᱠᱩᱨᱩᱢᱩᱴᱩ ᱫᱟᱲᱮᱭᱟᱫᱟ ᱥᱮ ᱚᱱᱟ ᱫᱚ ᱵᱟᱵᱮᱱ ᱞᱟᱦᱟᱭᱮᱱᱟ ᱛᱟᱦᱞᱮ ᱱᱚᱣᱟ ᱨᱮ ᱦᱚᱸ ᱵᱮᱱ ᱯᱷᱟᱥᱚᱞᱮ ᱮᱱᱟ ᱛᱟᱯᱚᱨ ᱠᱟᱹᱢᱤ ᱨᱮᱭᱟᱜ ᱟᱵᱮᱱ ᱦᱮ ᱛᱟᱯᱚᱨ ᱠᱟᱹᱢᱤ ᱪᱷᱟᱲᱟ ᱦᱚᱸ ᱟᱨᱦᱚᱸ ᱟᱹᱰᱤ ᱨᱮᱢᱟ ᱱᱚᱣᱟ ᱯᱚᱭᱥᱟ ᱨᱳᱡᱽᱜᱟᱨ ᱨᱮᱱᱟᱜ ᱩᱯᱟᱹᱭ ᱦᱮᱱᱟᱜᱼᱟ ᱡᱟᱦᱟᱸ ᱫᱚ ᱦᱩᱭᱩᱜ ᱠᱟᱱᱟ ᱱᱚᱣᱟ ᱵᱮᱵᱽᱥᱟ ᱵᱟᱱᱤᱡᱽᱡᱚ ᱨᱮ ᱡᱟᱦᱟᱸᱭ ᱡᱩᱫᱤ ᱠᱚ ᱪᱷᱩᱴᱟᱹᱣ ᱫᱟᱲᱮᱭᱟᱜᱼᱟ ᱛᱟᱦᱚᱞᱮ ᱚᱱᱟ ᱫᱚ ᱟᱹᱰᱤ ᱱᱟᱯᱟᱭ ᱠᱟᱛᱷᱟ ᱠᱟᱱᱟ ᱦᱮᱸ ᱛᱟᱯᱚᱨ ᱱᱚᱝᱠᱟ ᱢᱚᱸᱡᱽ ᱢᱟᱫᱽᱫᱷᱚᱢ ᱛᱮ ᱦᱩᱭᱩᱜᱼᱟ ᱛᱟᱯᱚᱨ ᱱᱤᱛᱳᱜ ᱫᱚ ᱥᱳᱥᱟᱞ ᱢᱤᱰᱤᱭᱟ ᱦᱩᱭ ᱠᱟᱛᱮᱜ ᱟᱹᱰᱤ ᱨᱚᱠᱚᱢ ᱱᱚᱝᱠᱟ ᱵᱷᱤᱰᱭᱳ ᱠᱚ ᱠᱚ ᱵᱮᱱᱟᱣ ᱫᱟᱠᱚ ᱛᱟᱦᱚᱞᱮ ᱦᱮᱸ ᱱᱚᱣᱟ ᱠᱚ ᱦᱚᱸ ᱡᱩᱫᱤ ᱵᱚᱱ ᱫᱟᱲᱮᱭᱟᱜ ᱠᱷᱟᱱ ᱫᱚ ᱟᱨ ᱦᱚᱸ ᱵᱷᱟᱞᱮ ᱠᱟᱛᱷᱟ ᱠᱟᱱ ᱜᱮᱭᱟ ᱛᱟᱦᱚᱞᱮ ᱟᱹᱰᱤ ᱦᱮᱸ ᱚᱲᱟᱜ ᱨᱮ ᱫᱩᱲᱩᱵ ᱠᱟᱛᱮᱫ ᱥᱮ ᱱᱚᱝᱠᱟ ᱫᱟᱬᱟ ᱫᱟᱬᱟ ᱛᱮ ᱦᱚᱸ ᱨᱚᱡᱽᱜᱟᱨ ᱜᱟᱱᱚᱜ ᱠᱟᱱᱟ
ᱦᱮᱸ ᱱᱤᱭᱟᱹ ᱠᱚᱵ ᱛᱚᱨ ᱟᱭᱢᱟ ᱨᱚᱠᱚᱢᱟᱜ ᱤᱭᱟᱹ ᱢᱮᱱᱟᱜᱼᱟ ᱵᱟᱝ ᱳᱭᱮᱵᱽᱥᱟᱭᱤᱴ ᱢᱮᱱᱟᱜᱼᱟ ᱡᱚᱛᱚᱱᱟᱜ ᱜᱮ ᱢᱟᱱᱮ ᱟᱢ ᱠᱥᱤᱥ ᱞᱮᱠᱷᱟᱡ ᱜᱮ ᱡᱟᱦᱟᱸᱱᱟᱜ ᱠᱟᱹᱢᱤ ᱨᱮ ᱥᱟᱠᱥᱮᱥᱮ ᱮᱢ ᱧᱟᱢᱟ ᱵᱟᱝ ᱥᱮ
ᱦᱮᱸ ᱦᱮᱸ ᱦᱮᱸ
ᱱᱤᱭᱟᱹ ᱠᱚ ᱚᱠᱛᱮ ᱨᱮ ᱟᱭᱢᱟ ᱰᱷᱮᱨ ᱜᱮ ᱢᱟᱱᱮ ᱠᱟᱹᱢᱤ ᱟ ᱱᱤᱡᱮᱨ ᱢᱟᱱᱮᱢ ᱠᱟᱹᱢᱤ ᱮᱦᱚᱵ ᱞᱮᱱ ᱠᱷᱟᱱ ᱪᱮᱫ ᱠᱟᱹᱢᱤ ᱨᱮᱜᱮ ᱢᱟᱱᱮ ᱠᱟᱹᱢᱤ ᱢᱮ ᱢᱚᱡᱽ ᱛᱮ ᱡᱮᱥᱮ ᱠᱤ ᱟᱫᱷᱚᱢ ᱢᱚᱴ ᱵᱟᱭ ᱧᱮᱞᱚᱜᱼᱟ ᱠᱟ. ᱢᱤ ᱴᱮ ᱠᱟᱹᱢᱤ ᱠᱮᱫᱟ ᱛᱷᱚᱲᱟ ᱜᱟᱱᱮ ᱚᱱᱟ ᱠᱟᱹᱢᱤᱨᱮ ᱵᱟᱭ ᱵᱟᱝ ᱢᱟᱱᱮ ᱛᱷᱚᱲᱟ ᱞᱚᱥᱚᱫ ᱞᱮᱠᱟᱭ ᱟᱹᱭᱠᱟᱣ ᱠᱮᱫᱟ ᱵᱟᱭ ᱠᱟᱹᱢᱤ ᱮᱫ ᱛᱟᱦᱮᱸᱫ ᱚᱱᱠᱟ ᱚᱱᱟ ᱞᱚᱥᱚᱫ ᱨᱮᱦᱚᱸ ᱢᱟᱱᱮ ᱟᱢ ᱠᱟᱹᱢᱤ ᱤᱫᱤ ᱞᱮᱠᱷᱟᱱ ᱚᱱᱟᱨᱮ ᱢᱚᱸᱡᱽ ᱮᱢ ᱧᱟᱢᱟ ᱵᱟᱝ
ᱦᱮᱸ ᱦᱮᱸᱸ ᱮᱠᱫᱚᱢ ᱛᱟᱦᱚᱞᱮ
ᱛᱮ ᱢᱩᱨᱩᱠ ᱛᱮᱢ ᱠᱟᱹᱢᱤ ᱞᱮᱠᱷᱟᱱ ᱢᱚᱡᱽ ᱦᱩᱭᱩᱜᱼᱟ ᱵᱟᱝ ᱥᱮ
ᱦᱮᱸ ᱦᱮᱸ ᱛᱟᱯᱚᱨᱮ ᱠᱟᱛᱷᱟ ᱫᱚ ᱦᱩᱭᱩᱜ ᱠᱟᱱᱟ ᱱᱚᱣᱟ ᱚᱞᱚᱜ ᱯᱟᱲᱦᱟᱜ ᱥᱚᱢᱚᱭ ᱫᱚ ᱚᱞᱚᱜ ᱯᱟᱲᱦᱟᱜ ᱜᱮ ᱮᱠᱫᱚᱢ ᱜᱮ ᱡᱟᱹᱨᱩᱨᱤ ᱠᱟᱱᱟ ᱱᱚᱣᱟ ᱦᱚᱸ ᱠᱟᱹᱴᱤᱡ ᱟᱭᱳᱼᱵᱟᱵᱟ ᱠᱚᱦᱚᱸ ᱠᱟᱹᱴᱤᱡ ᱢᱮᱫ ᱞᱩᱛᱩᱨ ᱫᱚᱨᱠᱟᱨᱚᱜ ᱠᱟᱱ ᱜᱮᱭᱟ ᱵᱟᱠᱷᱟᱱ ᱫᱚ ᱟᱵᱚ ᱟᱵᱚ ᱱᱩᱠᱩ ᱮᱴᱟᱜ ᱡᱟᱹᱛᱤ ᱪᱷᱟᱹᱛᱤᱠ ᱡᱟᱹᱛᱤ ᱴᱷᱮᱱ ᱵᱚᱱ ᱟᱹᱰᱤ ᱠᱤᱪᱷᱩ ᱵᱚᱱ ᱮᱲᱮ ᱦᱚᱪᱚᱜᱼᱟ ᱟᱵᱚ ᱟᱵᱚᱣᱟᱜ ᱛᱷᱤᱠᱟᱨ ᱡᱟᱦᱟᱸ ᱦᱮᱱᱟᱜ ᱛᱟᱵᱚᱱᱟ ᱥᱮ ᱟᱵᱚᱣᱟᱜ ᱡᱟᱦᱟᱸ ᱵᱚᱱ ᱧᱟᱢ ᱟᱵᱚᱱ ᱚᱱᱟ ᱠᱷᱚᱱᱟᱜ ᱟᱵᱚ ᱠᱚ ᱥᱟᱦᱟ ᱵᱚᱱᱟ ᱥᱮ ᱱᱚᱝᱠᱟ ᱦᱚᱸ ᱧᱮᱞ ᱧᱟᱢᱚᱜ ᱠᱟᱱᱟ ᱯᱟᱱᱟ ᱟᱹᱰᱤ ᱠᱤᱪᱷᱩ ᱜᱮ ᱦᱮᱸ ᱵᱟᱝᱵᱚᱱ ᱵᱟᱲᱟᱭ ᱛᱮᱜᱮ ᱵᱟᱝᱵᱚᱱ ᱵᱩᱡᱷᱟᱹᱣ ᱫᱟᱲᱮᱭᱟᱜ ᱠᱟᱱᱟ ᱪᱮ ᱟᱵᱚ ᱵᱚᱱ ᱧᱟᱢᱟ ᱥᱮ ᱦᱮᱸ ᱪᱮᱫ ᱟᱵᱚ ᱵᱚᱱ ᱠᱚ ᱠᱚᱨᱟᱣ ᱞᱮᱠᱷᱟᱱ ᱵᱷᱟᱞᱤ ᱦᱩᱭᱩᱜ ᱛᱟᱵᱚᱱᱟ ᱛᱟᱦᱚᱞᱮ ᱚᱞᱚᱜ ᱯᱟᱲᱦᱟᱣ ᱫᱚ ᱮᱠᱟᱞᱜᱮ ᱞᱟᱹᱠᱛᱤ ᱠᱟᱱᱟᱞᱤᱧ ᱞᱟᱹᱭᱟ ᱚᱱᱟ ᱢᱟᱫᱽᱫᱷᱚᱢ ᱛᱮᱜᱮ ᱟᱹᱰᱤ ᱠᱤᱪᱷᱩ ᱫᱮᱥ ᱫᱩᱱᱤᱭᱟᱹ ᱱᱟᱜ ᱠᱟᱛᱷᱟ ᱠᱚᱵᱚᱱ ᱵᱩᱡᱷᱟᱹᱣ ᱧᱟᱢ ᱫᱟᱲᱮᱭᱟᱜᱼᱟ
ᱦᱮᱸ ᱛᱚᱵᱮ ᱜᱚᱢᱠᱮ ᱪᱮᱫ ᱠᱚ ᱢᱮᱛᱟᱜᱼᱟ ᱴᱟᱭᱤᱢ ᱠᱚ ᱦᱩᱭ ᱡᱟᱣᱨᱟᱭᱮᱱ ᱛᱟᱞᱟᱝᱟ ᱛᱚᱞᱮ
ᱦᱮᱸ ᱦᱮᱸ ᱥᱚᱢᱚᱭ ᱛᱚ ᱦᱮᱸ ᱦᱩᱭᱮᱱᱟ ᱛᱟᱦᱞᱮ ᱟᱨᱦᱚᱸ ᱱᱚᱝᱠᱟ ᱜᱮᱞᱟᱝ ᱨᱚᱯ ᱼᱼ ᱯᱚᱲᱟ ᱜᱚᱢᱠᱮ ᱦᱮᱸ ᱦᱮᱸ ᱜᱚᱢᱠᱮ ᱟᱡᱼᱟᱡ ᱛᱮᱜᱮᱛᱚ ᱯᱚᱼᱟ ᱵᱟᱝ ᱱᱚᱣᱟ ᱫᱚ
ᱦᱮᱸ ᱦᱮᱸ
ᱦᱮᱸ ᱛᱚ ᱥᱩᱢᱚᱭ ᱫᱚ ᱦᱩᱭ ᱦᱮᱡ ᱟᱠᱟᱱᱟ ᱛᱟᱦᱚᱞᱮ ᱜᱚᱝᱠᱮ ᱯᱮ ᱥᱮᱫ ᱫᱟᱜ ᱵᱟᱲᱟᱭᱮᱫ ᱟᱭ ᱥᱮ ᱵᱟᱝ
ᱦᱚᱭ ᱟᱞᱮ ᱥᱮᱫ ᱫᱚ ᱱᱚᱝᱠᱟ ᱜᱮ ᱫᱟᱜ ᱫᱚ ᱫᱟᱜ ᱮᱜ ᱠᱟᱱ ᱜᱮᱭᱟᱭ ᱮᱱᱟᱝ ᱛᱚ ᱦᱚᱸ ᱛᱷᱚᱲᱟ ᱛᱷᱚᱲᱟᱭ ᱫᱟᱜ ᱵᱟᱲᱟ ᱠᱮᱫ ᱜᱮᱭᱟ ᱟᱨ ᱱᱤᱛᱚᱜ ᱟᱹᱭᱩᱵ ᱵᱮᱞᱟ ᱦᱚᱸ ᱛᱷᱚᱲᱟ ᱤᱱᱟᱹ ᱯᱟᱸᱪ ᱵᱟᱡᱮ ᱪᱷᱮ ᱯᱟᱸᱪ